ᱦᱮᱞᱳ ᱾ ᱦᱮᱸ ᱦᱮᱸ ᱟᱹᱞᱤᱧᱟᱜ ᱨᱚᱲ ᱟᱧᱡᱚᱢ ᱚᱜ ᱠᱟᱱ ᱛᱟᱹᱞᱤᱧᱟ?
ᱦᱮᱸ ᱟᱸᱡᱚᱢᱚᱜ ᱠᱟᱱᱟ ᱾ ᱟᱞᱤᱧ ᱟᱜ ᱟᱸᱡᱚᱢᱮᱫᱟ ᱵᱤᱱ?
ᱦᱮᱸ ᱟᱸᱡᱚᱢ ᱫᱚ ᱟᱸᱡᱚᱢᱚᱜ ᱠᱟᱱ ᱛᱟᱵᱤᱱᱟ ᱢᱮᱱᱠᱷᱟᱱ ᱠᱟᱹᱴᱤᱡ ᱵᱷᱟᱜᱮ ᱫᱷᱟᱨᱟ ᱵᱟᱭ ᱟᱸᱡᱚᱢᱚᱜ ᱠᱟᱱ ᱛᱟᱵᱤᱱᱟ ᱾
ᱟᱪᱪᱷᱟ ᱾ ᱱᱤᱛᱚᱜ ᱵᱮᱱ ᱟᱸᱡᱚᱢ ᱮᱫᱟ? ᱦᱮᱞᱳ ᱾ ᱟᱸᱡᱚᱢ ᱫᱟᱵᱤᱱ?
ᱦᱮᱸ ᱱᱤᱛᱚᱜᱜ ᱫᱚ ᱨᱚᱲ ᱞᱤᱧ ᱟᱸᱡᱚᱢ ᱧᱟᱢᱮᱫ ᱛᱟᱵᱤᱱᱟ ᱾
ᱟᱪᱪᱷᱟ ᱾
ᱛ ᱠᱟᱹᱢᱤ ᱵᱟᱲᱟᱭᱮᱫᱟ ᱾
ᱠᱟᱹᱢᱤ ᱫᱚ ᱱᱤ ᱱᱤᱛᱚᱜ ᱫᱚ ᱦᱩᱲᱩ ᱠᱚ ᱨᱚᱦᱚᱭ ᱦᱩᱭᱩᱜ ᱠᱟᱱᱟ ᱾
ᱟᱪᱪᱷᱟ ᱟᱪᱪᱷᱟ ᱛᱟᱦᱚᱞᱮ ᱦᱩᱲᱩ ᱨᱚᱦᱚᱭ ᱠᱚᱫᱚ ᱟᱹᱣᱨᱤᱯᱮ ᱥᱟᱹᱛᱟ?
ᱟᱣᱨᱤ ᱞᱮ ᱥᱟᱹᱛᱼᱟ ᱾
ᱚ ᱛᱟᱦᱚᱞᱮ ᱫᱟᱜ ᱡᱟᱹᱲᱤ ᱠᱚ ᱪᱮᱫᱞᱮ ᱞᱮᱠᱟ ᱦᱩᱭ ᱵᱟᱲᱟᱜ ᱠᱟᱱᱟ ᱥᱮ ᱵᱟᱝ?
ᱫᱟᱜ ᱡᱟᱹᱲᱤ ᱚᱱᱠᱟᱱ ᱞᱮᱠᱟ ᱫᱚ ᱵᱟᱭ ᱫᱟᱜ ᱡᱟᱹᱲᱤᱭᱟᱮᱫᱟ ᱢᱮᱱᱠᱷᱟᱱ ᱤᱱᱠᱟᱹ ᱵᱟᱹᱭᱦᱟᱹᱲ ᱠᱚ ᱠᱟᱛᱮᱜ ᱜᱮ ᱨᱚᱦᱚᱭ ᱦᱩᱭᱩᱜ ᱠᱟᱱᱟ ᱾ ᱵᱟᱹᱫᱽ ᱠᱚᱫᱚ ᱟᱣᱨᱤᱟᱜᱼᱟ ᱾
ᱚ ᱵᱟᱹᱭᱦᱟᱹᱲ ᱠᱚ ᱜᱮᱯᱮ ᱨᱚᱦᱚᱭᱠᱟ ᱵᱟᱹᱫ ᱚ ᱟᱣᱨᱤ?
ᱟᱹᱣᱨᱤ ᱵᱟᱹᱫ ᱫᱚ ᱟᱣᱨᱤ ᱞᱮ ᱨᱚᱦᱚᱭᱼᱟ ᱾
ᱚ ᱛᱟᱦᱚᱞᱮ ᱚᱱᱠᱟ ᱫᱟᱜ ᱡᱟᱹᱲᱤ ᱠᱚ ᱛᱟᱦᱚᱞᱮ ᱫᱚᱢᱮ ᱵᱷᱟᱜᱤ ᱫᱚ ᱵᱟᱝ ᱦᱩᱭᱩᱜ ᱠᱟᱱᱟ ᱥᱮ ᱪᱮᱫ?
ᱵᱟᱝ ᱵᱟᱝ ᱫᱚᱢᱮ ᱵᱷᱟᱹᱜᱤ ᱫᱚ ᱵᱟᱝ ᱦᱩᱭᱩᱜ ᱠᱟᱱ ᱜᱮᱭᱟ ᱾
ᱟᱪᱪᱷᱟ ᱾
ᱚᱱᱛᱮ ᱪᱮᱜ ᱞᱮᱠᱟ ᱫᱟᱜ ᱡᱟᱹᱲᱤ?
ᱦᱮᱸ ᱟᱞᱮᱥᱮᱫ ᱦᱚᱸ ᱚᱸ ᱚᱱᱠᱟ ᱞᱮᱠᱟ ᱫᱟᱜ ᱡᱟᱹᱲᱤ ᱠᱚᱫᱚ ᱟᱞᱮ ᱥᱮᱜ ᱫᱚ ᱦᱩᱭ ᱵᱟᱲᱟᱜ ᱠᱟᱱ ᱜᱮᱭᱟ ᱫᱚᱢᱮ ᱜᱮ᱾ ᱱᱚᱝᱠᱟ ᱵᱟᱹᱫᱽ ᱠᱚᱥᱮ ᱯᱩᱠᱷᱨᱤ ᱠᱚᱦᱚᱸ ᱱᱚᱝᱠᱟ ᱪᱮᱦᱮᱞ-ᱪᱮᱯᱮᱞ ᱯᱮᱨᱮᱜ ᱟᱠᱟᱱᱟ᱾
ᱟᱪᱪᱷᱟ ᱨᱚᱦᱚᱭ ᱠᱚᱫᱚ ᱛᱤᱱ ᱥᱟᱺᱜᱤᱧ ᱠᱮᱫᱟ ᱯᱮ?
ᱦᱮ ᱨᱚᱦᱚᱭ ᱠᱚᱫᱚ ᱢᱩᱪᱟᱹᱫ ᱟᱠᱟᱜ ᱟᱞᱮ ᱡᱟᱦᱟᱸ ᱮ ᱵᱟᱹᱭᱦᱟᱹᱲ ᱠᱚᱸᱦᱚᱸ ᱛᱟᱨᱯᱚᱨᱮ ᱜᱷᱩᱴᱩ ᱠᱚᱦᱚᱸ ᱞᱮ ᱥᱟᱹᱛ ᱟᱹᱜᱩᱭᱮᱼᱟ ᱱᱚᱜᱼᱚᱭ
ᱟᱪᱪᱷᱟ ᱾ ᱢᱟᱱᱮ ᱯᱩᱨᱟᱹ ᱯᱩᱨᱟᱹ ᱫᱚ ᱟᱹᱣᱨᱤᱯᱮ ᱥᱟᱹᱛᱟ ᱵᱟᱝᱠᱷᱟᱱ ᱢᱮᱱᱟᱜ ᱜᱮᱭᱟ ᱵᱟᱝ?
ᱦᱳᱭ ᱵᱟᱹᱠᱤ ᱢᱮᱱᱟᱜ ᱜᱮᱭᱟ, ᱟᱫᱚ ᱩᱱᱟᱹᱜ ᱞᱚᱜᱚᱱ ᱢᱟ ᱵᱟᱝ ᱦᱩᱭ ᱜᱚᱫᱚᱜ ᱟ ᱥᱮ ᱪᱟᱥ ᱠᱟᱹᱢᱤ ᱫᱚ ᱾
ᱵᱟᱝ-ᱵᱟᱝ ᱩᱱᱟᱹᱜ ᱞᱚᱜᱚᱱ ᱫᱚ ᱵᱟᱝ ᱦᱩᱭᱩᱜ ᱜᱮᱭᱟ᱾ ᱟᱫᱚ ᱴᱷᱤᱠ ᱴᱷᱟᱠ ᱦᱚᱲ ᱠᱚ ᱵᱟᱠᱚ ᱧᱟᱢᱚᱜᱼᱟ,
ᱦᱳᱭ ᱾
ᱛᱚ ᱦᱚᱲ ᱦᱚᱲᱫᱤᱭᱮ ᱜᱮᱯᱮ ᱥᱟᱹᱭ ᱨᱦᱚᱭ ᱜᱮᱭᱟ?
ᱦᱮᱸ ᱦᱚᱲ ᱫᱤᱭᱮ ᱨᱚᱦᱚᱭ ᱜᱮᱭᱟᱞᱮ, ᱚᱠᱟ ᱥᱚᱢᱚᱭ ᱚᱠᱟᱞᱮᱠᱟ ᱚᱸᱠᱟ, ᱦᱳᱭ ᱢᱟᱱᱮ ᱚᱠᱟ ᱞᱮᱠᱟ ᱫᱟᱜ ᱡᱟᱹᱲᱤ ᱠᱚ ᱦᱩᱭᱩᱜᱼᱟ, ᱚᱱᱟ ᱞᱮᱠᱟ ᱛᱮᱜᱮ ᱟᱞᱮ ᱦᱚᱸ ᱚᱱᱟ ᱨᱚᱦᱚᱭ ᱠᱟᱹᱢᱤ ᱠᱚᱦᱚᱸ ᱞᱮ ᱞᱟᱦᱟᱭᱟ᱾ ᱦᱳᱭ ᱛᱟᱦᱞᱮ ᱟᱯᱮ ᱫᱚ ᱪᱮᱜ ᱞᱮᱠᱟ ᱪᱟᱥ ᱠᱟᱹᱢᱤ ᱠᱚᱫᱚᱯᱮ
ᱪᱟᱥ ᱠᱟᱹᱢᱤ ᱫᱚ ᱮᱠᱷᱚᱱ ᱫᱚ ᱞᱟᱹᱭ ᱜᱟᱱᱚᱜᱼᱟ ᱵᱟᱹᱠᱤ ᱜᱮ ᱢᱮᱱᱟᱜ ᱜᱮᱭᱟ, ᱟᱫᱚ ᱱᱤᱛᱚᱜ ᱢᱟᱱᱮ ᱠᱷᱟᱱ ᱵᱟᱹᱫᱽ ᱨᱮᱜᱮ ᱡᱟᱭᱜᱟ ᱠᱚᱫᱚ ᱢᱮᱱᱟᱜ ᱛᱟᱞᱮ ᱜᱮᱭᱟ, ᱵᱮᱥᱤ ᱫᱚ ᱤᱱᱠᱟᱹ ᱵᱟᱹᱭᱦᱟᱹᱲ ᱠᱚᱨᱮ ᱫᱚ ᱠᱷᱩᱵ ᱮᱠᱴᱟ ᱵᱟᱹᱱᱩᱜᱼᱟ᱾
ᱟᱪᱪᱷᱟ
ᱵᱟᱹᱫᱽ ᱠᱚᱨᱮ ᱜᱮ ᱢᱮᱱᱟᱜ ᱜᱮᱭᱟ ᱵᱟᱹᱫᱽ ᱠᱚᱨᱮ ᱢᱟ ᱫᱟᱜ ᱜᱮ ᱫᱟᱜ ᱡᱟᱹᱲᱤ ᱜᱮ ᱚᱱᱠᱟ ᱞᱮᱠᱟ ᱵᱟᱭ ᱫᱟᱜ ᱡᱟᱹᱲᱤ ᱫᱟᱭ,
ᱦᱳᱭ ᱦᱳᱭ ᱟᱹᱰᱤ ᱟᱭᱢᱟ ᱴᱚᱴᱷᱟ ᱠᱚᱨᱮᱜᱮ ᱚᱱᱠᱟ ᱟᱸᱡᱚᱢᱚᱜ ᱠᱟᱱᱟ ᱡᱮ ᱫᱟᱜ ᱡᱟᱹᱲᱤ ᱠᱚ ᱵᱟᱝ ᱦᱩᱭᱩᱜ ᱠᱟᱱᱟ᱾
ᱚ ᱦᱳᱭ ᱱᱮᱛᱟᱨ ᱢᱟ ᱫᱤᱱᱟᱹᱢ ᱜᱮ ᱫᱟᱜ ᱫᱚ ᱢᱟᱭ ᱫᱟᱜ ᱮ, ᱠᱤᱱᱛᱩ ᱚᱱᱠᱟ ᱞᱮᱠᱟ ᱢᱟ ᱵᱟᱭ ᱫᱟᱜ ᱮᱫ
ᱦᱳᱭ ᱦᱳᱭ
ᱡᱮ ᱠᱟᱹᱢᱤᱨᱮ ᱞᱟᱜᱟᱜ ᱠᱟᱱ
ᱦᱮᱸ ᱢᱟᱱᱮ ᱚᱱᱟ ᱫᱟᱜ ᱡᱟᱹᱲᱤ ᱫᱚ ᱢᱟᱱᱮ ᱠᱟᱹᱢᱤ ᱨᱮᱫᱚ ᱵᱟᱝ ᱞᱟᱜᱟᱜ ᱠᱟᱱᱟ᱾
ᱦᱳᱭ ᱠᱟᱹᱢᱤ ᱨᱮᱫᱚ ᱵᱟᱝ ᱞᱟᱜᱟᱜ ᱠᱟᱱᱟ, ᱠᱟᱹᱢᱤ ᱨᱮ ᱵᱮᱥ ᱠᱚᱜ ᱜᱮ,
ᱦᱳᱭ
ᱠᱟᱹᱢᱤ ᱨᱮ ᱞᱮᱠᱟ ᱡᱩᱫᱤ ᱤᱸᱠᱟᱹ ᱠᱟᱹᱢᱤᱨᱮ ᱞᱟᱜᱟᱣ ᱞᱮᱠᱟ ᱡᱩᱫᱤ ᱫᱟᱜ ᱡᱟᱹᱲᱤ ᱠᱮᱭᱟᱭ ᱛᱟᱦᱞᱮ ᱢᱟ ᱟᱹᱰᱤ ᱱᱟᱯᱟᱭ ᱠᱚᱜᱼᱟ᱾
ᱦᱮᱸ
ᱡᱚᱛᱚ ᱠᱚᱜᱮ ᱨᱚᱦᱚᱭ ᱠᱮᱭᱟ ᱠᱚ,
ᱦᱳᱭ ᱮᱠᱫᱚᱢ ᱟᱫᱚ ᱟᱵᱚ ᱢᱟ ᱱᱮᱛᱟᱨ ᱪᱟᱥ ᱫᱤᱱ ᱫᱚ ᱫᱟᱜ ᱜᱮ ᱫᱚᱢᱮ ᱞᱟᱹᱠᱛᱤ ᱭᱟᱵᱚᱱᱟ ᱥᱮ,
ᱦᱳᱭ ᱫᱟᱜ ᱵᱟᱝᱠᱷᱟᱱ ᱫᱚ ᱠᱟᱹᱢᱤ ᱜᱮ ᱵᱟᱝ ᱦᱩᱭᱩᱜ ᱛᱟᱵᱚᱱᱟ ᱥᱮ ᱪᱟᱥᱵᱟᱥ ᱜᱮ ᱵᱟᱝ ᱦᱩᱭᱩᱜᱼᱟ ᱱᱤᱛᱚ ᱦᱳᱭ-ᱦᱳᱭ ᱫᱟᱜ ᱫᱚ ᱱᱤᱛᱚᱜ ᱫᱚ ᱞᱟᱹᱠᱛᱤ ᱠᱟᱱ ᱜᱮᱭᱟ ᱮᱠᱫᱚᱢ ᱜᱮ᱾
ᱦᱮᱸ ᱛᱟᱦᱞᱮ ᱱᱚᱣᱟ ᱥᱮᱨᱢᱟ ᱡᱟᱹᱲᱤ ᱵᱷᱚᱨᱥᱟ ᱜᱮᱯᱮ ᱨᱚᱦᱚᱭᱟ ᱥᱮ ᱟᱨᱚ ᱚᱸᱱᱠᱟ ᱢᱤᱱᱤ ᱠᱚ, ᱥᱮᱞᱚ ᱠᱚ, ᱱᱟᱹᱭ ᱠᱚ, ᱠᱮᱱᱮᱞ ᱠᱚ, ᱱᱚᱝᱠᱟ ᱢᱮᱱᱟᱜᱼᱟ᱾
ᱵᱟᱝ ᱵᱟᱝ ᱟᱞᱮ ᱫᱚ ᱥᱮᱨᱢᱟ ᱫᱟᱜ ᱵᱷᱚᱨᱥᱟ ᱜᱮ᱾ ᱪᱮᱫ ᱜᱮ ᱤᱱᱠᱟᱹ ᱞᱮᱠᱟ ᱥᱩᱵᱤᱫᱷᱟ ᱫᱚ ᱵᱟᱹᱱᱩᱜ ᱜᱮᱭᱟ ᱥᱮᱨᱢᱟ ᱡᱩᱫᱤ ᱡᱟᱹᱲᱤᱭᱟᱭ ᱛᱟᱦᱚᱞᱮ ᱠᱷᱟᱱ ᱪᱟᱥᱵᱟᱥ ᱦᱩᱭᱩᱜ ᱜᱮᱭᱟ ᱟᱨ ᱵᱟᱝᱠᱷᱟᱱ ᱫᱚ ᱵᱟᱝ ᱦᱩᱭᱩᱜ ᱜᱮᱭᱟ ᱫᱟᱜ ᱨᱮᱭᱟᱜ ᱫᱚ ᱠᱷᱩᱵᱮ ᱥᱚᱝᱠᱚᱴ ᱜᱮᱭᱟ᱾
ᱚ ᱛᱟᱦᱚᱞᱮ ᱫᱟᱜ ᱨᱮᱱᱟᱜ ᱫᱚ ᱫᱚᱢᱮ ᱮᱴᱠᱮᱴᱚᱬᱮ ᱢᱮᱱᱟᱜᱼᱟ ᱟᱯᱮ ᱥᱮᱫ ᱡᱟᱹᱱᱤᱡ ᱠᱷᱟᱱ?
ᱦᱳᱭ ᱦᱳᱭ᱾ ᱱᱮᱛᱟᱨ ᱫᱤᱱ ᱫᱚ ᱡᱟᱦᱟᱸ ᱞᱮᱠᱟ ᱜᱮ ᱟᱨᱚ ᱢᱮᱱᱠᱷᱟᱱ ᱩᱜ ᱫᱚᱨᱚᱱ ᱫᱤᱱ ᱢᱟ ᱟᱹᱰᱤ ᱤᱭᱟᱹ ᱜᱮᱭᱟ
ᱟᱪᱪᱷᱟ ᱛᱟᱦᱚᱞᱮ ᱩᱱ ᱥᱩᱢᱟᱹᱭ ᱫᱚ ᱟᱨᱦᱚᱸ ᱮᱴᱠᱮᱴᱚᱬᱮ ᱨᱮᱯᱮ ᱯᱟᱲᱟᱜᱼᱟ᱾
ᱦᱳᱭ ᱦᱳᱭ᱾
ᱚᱻ
ᱩᱱ ᱥᱚᱢᱚᱭ ᱫᱚ ᱮᱠᱫᱚᱢ ᱜᱮ ᱢᱟᱱᱮ ᱤᱱᱠᱟᱹ ᱯᱟᱭᱨᱟ ᱨᱮᱭᱟᱜ ᱫᱟᱜ ᱠᱚᱦᱚᱸ ᱵᱟᱝ ᱛᱟᱦᱮᱱ ᱜᱮᱭᱟ᱾ ᱵᱟᱸᱫᱷ ᱠᱚᱨᱮ ᱥᱮ ᱜᱟᱹᱰᱤᱭᱟᱹ ᱠᱚᱨᱮᱫ᱾
ᱟᱪᱪᱷᱟ ᱢᱟᱱᱮ ᱟᱸᱡᱮᱫᱚᱜ-ᱟ ᱤᱱᱟᱹ ᱥᱩᱢᱚᱭ ᱨᱮᱫᱚ ᱥᱤᱛᱩᱝ ᱫᱤᱱ ᱛᱚ᱾
ᱦᱳᱭ ᱦᱳᱭ ᱤᱱᱟᱹ ᱥᱚᱢᱟᱹᱭ ᱫᱚ ᱟᱸᱡᱮᱫᱚᱜᱼᱟ᱾
ᱦᱳᱭ ᱟᱫᱚ ᱚᱱᱠᱟ ᱜᱮ ᱟᱹᱰᱤ ᱟᱭᱢᱟ ᱴᱚᱴᱷᱟ ᱠᱚᱨᱮᱜᱮ ᱱᱚᱝᱠᱟ ᱫᱟᱜ ᱠᱚᱨᱮᱱᱟᱜ ᱫᱚᱢᱮ ᱚᱥᱩᱵᱤᱫᱟ ᱢᱮᱱᱟᱜ ᱟᱠᱟᱜᱼᱟ᱾
ᱦᱳᱭ ᱤᱱᱠᱟᱹ ᱯᱟᱭᱨᱟ ᱨᱮᱱᱟᱜ ᱦᱚᱸ ᱠᱟᱹᱴᱤᱡ ᱚᱥᱩᱵᱤᱫᱟ ᱦᱩᱭᱩᱜ ᱜᱮᱭᱟ ᱟᱫᱚ ᱢᱮᱱᱟᱜᱼᱟ ᱡᱷᱟᱹᱞ ᱧᱚᱜ ᱪᱟᱞᱟᱜ ᱦᱩᱭᱩᱜᱼᱟ ᱟᱭᱢᱟ ᱡᱷᱟᱹᱞ᱾
ᱦᱳᱭ ᱚᱱᱠᱟ ᱢᱟᱨᱟᱝ ᱧᱚᱜ ᱡᱟᱦᱟᱸ ᱯᱩᱠᱷᱨᱤ ᱠᱚ ᱥᱮ ᱵᱟᱸᱫᱷ ᱠᱚ᱾
ᱦᱳᱭ ᱚᱱᱟ ᱫᱚ ᱡᱷᱟᱹᱞ ᱜᱮᱭᱟ ᱢᱟᱱᱮ ᱪᱟᱞᱟᱜ ᱦᱩᱭᱩᱜᱼᱟ ᱟᱨ ᱩᱱ ᱥᱟᱴᱟᱹᱜᱤᱧ ᱚᱠᱚᱭ ᱯᱟᱭᱨᱟᱭ ᱪᱟᱞᱟᱜᱼᱟᱭ᱾
ᱦᱮᱸ ᱟᱨ ᱩᱱᱟᱹᱜ ᱥᱟᱺᱜᱤᱧ ᱯᱟᱭᱨᱟᱜ ᱪᱟᱞᱟᱜ ᱦᱚᱸ ᱪᱟᱞᱟᱣ ᱦᱮᱡ ᱛᱮᱜᱮᱢ ᱞᱟᱸᱜᱟ ᱪᱟᱵᱟᱜᱼᱟ ᱦᱮᱸ ᱥᱮ ᱵᱟᱝ?
ᱦᱳᱭ ᱱᱤᱝᱠᱟᱹ ᱫᱷᱚᱨᱚᱱ ᱫᱤᱱ ᱠᱚᱫᱚ ᱴᱤᱭᱩ ᱠᱚᱞ ᱠᱚᱨᱮ ᱜᱮᱞᱮ ᱯᱟᱭᱨᱟᱜ ᱜᱮᱭᱟ᱾ ᱪᱮᱫ ᱵᱮᱱ ᱞᱟᱹᱭᱫᱟ?
ᱧᱩᱭ ᱫᱟᱜ ᱠᱚᱫᱚ ᱱᱤᱝᱠᱟᱹ ᱱᱤᱛᱚᱜ ᱫᱚ ᱤᱱᱠᱟᱹ ᱴᱟᱭᱤᱢ ᱠᱚᱞ ᱠᱚᱠᱚ ᱮᱢ ᱠᱟᱫ ᱞᱮᱭᱟ᱾ ᱢᱮᱱᱠᱷᱟᱱ ᱫᱤᱱ ᱦᱤᱞᱳᱜ ᱚᱱᱟ ᱫᱚ ᱫᱟᱜ ᱠᱚ ᱟᱲᱟᱜᱟ ᱥᱮᱛᱟᱜ ᱨᱮ ᱤᱱᱟᱹᱜᱮ ᱟᱫᱚ ᱤᱭᱟᱹ ᱠᱟᱛᱮᱫ ᱫᱚᱦᱚ ᱠᱟᱛᱮᱫ ᱰᱮᱨᱟᱢ ᱠᱚᱨᱮ ᱴᱮᱝᱠᱤ ᱠᱚᱨᱮ᱾
ᱟᱪᱪᱷᱟ ᱚ ᱛᱟᱦᱚᱞᱮ ᱚᱱᱟ ᱞᱟᱹᱜᱤᱫᱤ ᱫᱚ ᱴᱟᱭᱤᱢ ᱠᱚᱞ ᱠᱚ ᱮᱢ ᱟᱠᱟᱫ ᱯᱮᱭᱟ᱾
ᱦᱳᱭ ᱦᱳᱭ᱾
ᱚᱻ ᱛᱟᱦᱚᱞᱮ ᱟᱫᱚ ᱠᱩᱧ ᱠᱚ ᱵᱟᱹᱱᱩᱜ ᱠᱟᱜᱼᱟ ᱛᱟᱯᱚᱨᱮ ᱰᱷᱮᱠᱚᱡ ᱠᱚᱞ ᱠᱚ?
ᱠᱩᱧ ᱠᱚᱫᱚ ᱵᱟᱹᱱᱩᱜᱼᱟ ᱱᱤᱝᱠᱟᱹ ᱴᱤᱭᱩ ᱠᱚᱞ ᱠᱚᱫᱚ ᱢᱮᱱᱟᱜ ᱜᱮᱭᱟ᱾
ᱟᱪᱪᱷᱟ᱾
ᱱᱤᱝᱠᱟᱹ ᱴᱤᱭᱩ ᱠᱚᱞ ᱢᱟ ᱛᱟᱦᱮᱸ ᱫᱚ ᱫᱚᱨᱠᱟᱨ᱾ ᱫᱚᱠᱟᱨ ᱜᱮ ᱵᱟᱝᱠᱷᱟᱱ ᱴᱟᱭᱤᱢ ᱠᱚᱞ ᱨᱮᱫᱚ ᱥᱚᱵ ᱫᱤᱱ ᱫᱟᱜ ᱵᱟᱝ ᱧᱟᱢᱚᱜ ᱜᱮᱭᱟ᱾ ᱮᱠᱷᱟᱱ ᱱᱤᱝᱠᱟᱹ ᱱᱤᱝᱠᱟᱹ ᱞᱟᱭᱤᱱ ᱠᱚ ᱵᱟᱝ ᱛᱟᱦᱮᱸᱞᱮᱱ ᱠᱷᱟᱱ ᱛᱚ ᱩᱱᱤ ᱫᱟᱜ ᱦᱚᱸ ᱵᱟᱝ ᱟᱲᱟᱜ ᱫᱟᱲᱮᱜ-ᱟᱭ᱾
ᱦᱳᱭ᱾
ᱟᱫᱚ ᱛᱟᱦᱚᱞᱮ ᱡᱟᱦᱟᱸ ᱞᱮᱠᱟᱞᱤᱧ ᱞᱟᱹᱭ ᱠᱮᱜᱼᱟ ᱵᱤᱱ ᱡᱮ ᱱᱮᱛᱟᱨ ᱛᱟᱦᱚᱞᱮ ᱱᱮᱛᱟᱨ ᱢᱟ ᱡᱟᱹᱯᱩᱫ ᱫᱤᱱ ᱛᱟᱦᱞᱮ ᱟᱯᱮᱥᱮᱫ ᱪᱮᱫ ᱞᱮᱠᱟ ᱠᱟᱨᱮᱱᱴ ᱠᱚᱨᱮᱱᱟᱜ ᱵᱮᱵᱚᱥᱛᱟ ᱢᱮᱱᱟᱜ ᱠᱟᱜ-ᱟ ᱢᱟᱱᱮ ᱠᱟᱨᱮᱱᱴ ᱠᱚ ᱪᱮᱫ ᱞᱮᱠᱟ ᱛᱟᱦᱮᱱ ᱜᱮᱭᱟ ᱥᱮ ᱵᱟᱝᱟ?
ᱦᱳᱭ ᱦᱳᱭ ᱛᱟᱦᱮᱱ ᱜᱮᱭᱟ ᱡᱩᱫᱤ ᱢᱮᱱᱠᱷᱟᱱ ᱤᱱᱠᱟᱹ ᱡᱳᱨ ᱧᱚᱜ ᱮ ᱦᱚᱭ ᱵᱟᱲᱟᱭᱟᱭ ᱥᱮ ᱛᱚᱠᱷᱚᱱ ᱜᱮ ᱵᱟᱝ ᱛᱟᱦᱮᱱ ᱜᱮᱭᱟ ᱠᱤᱪᱷᱩ ᱜᱷᱟᱹᱲᱤᱡ᱾ ᱵᱟᱠᱷᱟᱱ ᱫᱚ ᱠᱟᱨᱮᱱᱴ ᱠᱚᱨᱮᱱᱟᱜ ᱫᱚ ᱤᱭᱟᱹ ᱫᱚ ᱴᱷᱤᱠ ᱜᱮᱭᱟ ᱢᱮᱱᱠᱷᱟᱱ ᱟᱫᱚ ᱤᱱᱠᱟᱹ ᱫᱟᱜ ᱡᱟᱹᱲᱤ ᱞᱮ ᱠᱷᱟᱱᱮ ᱦᱩᱰᱩᱨ ᱞᱮᱠᱷᱟᱱᱮ ᱛᱚᱠᱷᱚᱱ ᱜᱮ ᱮᱠᱴᱩ ᱵᱟᱝ ᱛᱟᱦᱮᱱ ᱜᱮᱭᱟ᱾
ᱦᱳᱭ ᱦᱳᱭ ᱚᱱᱠᱟ ᱦᱩᱲᱩᱨ ᱵᱤᱡᱽᱞᱤ ᱞᱮᱠᱷᱟᱱ ᱫᱚ ᱵᱟᱝ ᱛᱟᱦᱮᱱ ᱜᱮᱭᱟ ᱟᱞᱮ ᱥᱮᱫ ᱦᱚᱸ ᱚᱱᱠᱟ ᱠᱟᱨᱮᱱᱴ ᱠᱚ᱾
ᱦᱳᱭ ᱦᱳᱭ ᱛᱟᱦᱮ ᱟᱯᱮ ᱥᱮᱫ ᱫᱚ ᱫᱟᱜ ᱨᱮᱭᱟᱜ ᱫᱚ ᱠᱳᱱᱳ ᱤᱭᱟᱹ ᱵᱟᱹᱱᱩᱜᱼᱟ ᱵᱟᱝ, ᱚᱥᱩᱵᱤᱫᱟ ᱫᱚ ᱩᱱᱟᱹᱜ ᱫᱚ ᱵᱟᱹᱱᱩᱜᱼᱟ᱾
ᱦᱮᱸ, ᱫᱟᱜ ᱨᱮᱱᱟᱜ ᱛᱚ ᱚᱝᱠᱟ ᱚᱥᱩᱵᱤᱫᱷᱟ ᱫᱚ ᱵᱟᱹᱱᱩᱜ ᱠᱟᱜᱼᱟ ᱟᱞᱮ ᱥᱮᱫ ᱫᱚ ᱾ ᱟᱫᱚ ᱱᱚᱜᱼᱚᱭ ᱡᱟᱦᱟᱸ ᱠᱟᱨᱮᱱ ᱠᱚ ᱱᱚᱣᱟ ᱠᱚᱫᱚ ᱫᱚᱢᱮ ᱮᱴᱠᱮᱴᱚᱬᱮ ᱦᱩᱭ ᱵᱟᱲᱟᱜ ᱜᱮᱭᱟ ᱱᱮᱛᱟᱨ ᱫᱤᱱ᱾
ᱦᱚᱭ ᱦᱚᱭ ᱾ ᱱᱚᱛᱮ ᱦᱚᱸ ᱦᱩᱭᱩᱜ ᱜᱮᱭᱟ, ᱠᱤᱱᱛᱩ ᱩᱱᱟᱹᱜ ᱴᱟ ᱫᱚ ᱵᱟᱝ ᱦᱩᱭᱩᱜ ᱜᱮᱭᱟ ᱚᱱᱟ ᱨᱮᱭᱟᱜ ᱫᱚ ᱢᱤᱫ ᱜᱷᱟᱹᱲᱤᱡ ᱠᱚ ᱵᱚᱱᱫᱚ ᱠᱮᱜ ᱜᱮ ᱛᱤᱱ ᱜᱷᱟᱹᱲᱤᱡ ᱮ ᱤᱭᱟᱹ ᱜᱮ ᱟᱨ ᱦᱩᱭ ᱜᱚᱫᱚᱜᱼᱟ ᱟᱨ ᱡᱩᱫᱤ ᱡᱟᱦᱟᱸ ᱨᱮ ᱡᱟᱦᱟᱸ ᱪᱤᱠᱟᱹᱜᱼᱟ ᱚᱱᱟ ᱦᱚᱸ ᱥᱚᱝᱜᱮ ᱥᱚᱝᱜᱮ ᱠᱚ ᱵᱮᱱᱟᱣ ᱦᱚᱴᱚ ᱠᱟᱜᱼᱟ᱾
ᱟᱪᱪᱷᱟ᱾ ᱟᱞᱮ ᱥᱮᱫ ᱫᱚ ᱚᱱᱠᱟ ᱫᱚ ᱵᱟᱝᱟ ᱦᱟᱸᱜ ᱠᱷᱟᱱ ᱠᱟᱹᱴᱤᱡ ᱮᱸ ᱚᱱᱠᱟ ᱚᱥᱩᱵᱤᱫᱷᱟ ᱦᱩᱭ ᱜᱚᱫᱚᱜ ᱜᱮᱭᱟ ᱾ ᱮᱸ ᱢᱤᱫ ᱫᱤᱱ ᱜᱟᱱ ᱪᱟᱞᱟᱜ ᱜᱮᱭᱟ ᱚᱝᱠᱟ ᱟᱠᱟ ᱥᱩᱢᱚᱭ ᱠᱚᱨᱮ ᱫᱚ ᱠᱟᱨᱤᱱ ᱠᱚᱦᱚᱸ ᱾
ᱦᱳᱭ ᱦᱳᱭ ᱱᱚᱛᱮ ᱫᱚ ᱟᱹᱰᱤ ᱤᱭᱟᱹ ᱞᱮᱝᱠᱷᱟᱱ ᱡᱩᱫᱤ ᱡᱚᱠᱷᱚᱱ ᱛᱟᱨᱢᱟᱨ ᱛᱚᱯᱟᱜᱚᱜᱼᱟ ᱛᱚᱠᱷᱚᱱ ᱦᱚᱭ ᱛᱚ ᱪᱟᱞᱟᱜ ᱜᱮᱭᱟ ᱵᱟᱠᱷᱟᱱ ᱮᱢᱱᱤ ᱨᱮᱫᱚ ᱩᱱᱟᱹᱜ ᱴᱟ ᱫᱚ ᱰᱤᱥᱴᱟᱯ ᱫᱚ ᱵᱟᱹᱱᱩᱜᱼᱟ ᱾ ᱠᱟᱨᱮᱱ ᱨᱮᱭᱟᱜ ᱫᱚ ᱾
ᱟᱫᱚ ᱠᱟᱹᱴᱤᱡ ᱚᱝᱠᱟ ᱟᱞᱮ ᱫᱚ ᱮ ᱵᱤᱨ ᱵᱩᱨᱩ ᱠᱚ ᱢᱮᱱᱟᱜ ᱟᱠᱟᱜᱼᱟ ᱥᱮ ᱫᱚᱢᱮ ᱧᱚᱜ ᱜᱮ, ᱟᱫᱚ ᱚᱱᱟ ᱛᱟᱨ ᱠᱚ ᱦᱚᱭ ᱫᱟᱜ ᱛᱮᱦᱚᱸ ᱛᱚᱯᱟᱜ ᱜᱚᱫᱚᱜ ᱜᱮᱭᱟ ᱾
ᱦᱳᱭ ᱦᱳᱭ ᱵᱤᱨ ᱵᱩᱨᱩ ᱵᱩᱨᱩ ᱠᱚᱦᱚᱸ ᱢᱮᱱᱟᱜ ᱜᱮᱭᱟ ᱥᱮ ᱵᱟᱝᱼᱟ?
ᱦᱮᱸ ᱟᱞᱮᱥᱮᱫ ᱫᱚ ᱵᱤᱨ ᱵᱩᱨᱩ ᱛᱮᱜᱮ ᱮᱥᱮᱫ ᱟᱠᱟᱱᱟ ᱦᱟᱸᱜ ᱠᱷᱟᱱ ᱾
ᱟᱪᱪᱷᱟ, ᱟᱞᱮ ᱱᱚᱛᱮ ᱫᱚ ᱵᱟᱹᱱᱩᱜᱼᱟ ᱠᱟᱹᱴᱤᱡ ᱡᱷᱟᱹᱞ ᱧᱚᱜ ᱨᱮᱜᱮ ᱢᱮᱱᱟᱜ ᱜᱮᱭᱟ ᱾ ᱵᱤᱨᱵᱩᱨᱩ ᱠᱚ ᱫᱚ ᱾
ᱟᱪᱪᱷᱟ᱾ ᱚ, ᱛᱟᱦᱚᱞᱮ ᱱᱚᱣᱟ ᱥᱟᱠᱟᱢ ᱫᱟᱹᱛᱟᱹᱱᱤ ᱠᱚ ᱫᱚ ᱯᱮ ᱧᱟᱢ ᱜᱮᱭᱟ ᱥᱮ ᱵᱟᱝᱟ?
ᱦᱮᱸ ᱧᱟᱢ ᱫᱚᱞᱮ ᱧᱟᱢ ᱜᱮᱭᱟ, ᱟᱫᱚ ᱠᱟᱹᱴᱤᱡ ᱡᱷᱟᱹᱞ ᱧᱚᱜ ᱪᱟᱞᱟᱜ ᱦᱩᱭᱩᱜᱼᱟ᱾
ᱚ ᱾
ᱫᱚᱢᱮ ᱡᱷᱟᱹᱞ ᱫᱚ ᱵᱟᱝ ᱢᱚᱴᱟᱢᱩᱴᱤ ᱪᱟᱞᱟᱜ ᱦᱩᱭᱩᱜᱼᱟ ᱪᱟᱨ ᱯᱟᱸᱪ ᱠᱤᱞᱳᱢᱤᱴᱟᱨ ᱾
ᱦᱮᱸ ᱛᱚ ᱵᱟᱠᱷᱟᱱ ᱟᱹᱰᱤ ᱟᱭᱢᱟ ᱴᱚᱴᱷᱟ ᱠᱚᱨᱮ ᱜᱮ ᱵᱟᱝ ᱧᱟᱢᱚᱜ ᱜᱮᱭᱟ ᱠᱤᱨᱤᱧ ᱜᱮᱭᱟ ᱠᱚ ᱠᱤᱨᱤᱧ ᱠᱟᱛᱮ ᱥᱟᱠᱟᱢ ᱫᱟᱹᱛᱟᱹᱱᱤ ᱠᱚ ᱟᱹᱜᱩᱭᱟ ᱚᱲᱟᱜ ᱛᱮ᱾
ᱦᱳᱭ ᱦᱳᱭ ᱾
ᱟᱫᱚ ᱮ ᱦᱳᱭ ᱾ ᱟᱫᱚ ᱚᱱᱟ ᱠᱚᱦᱚᱸ ᱛᱚ ᱟᱵᱚᱣᱟᱜ ᱢᱟ ᱟᱹᱰᱤ ᱞᱟᱹᱠᱛᱤᱭᱟᱱ ᱡᱤᱱᱤᱥ ᱠᱟᱱᱟ ᱥᱮ ᱥᱟᱠᱟᱢ ᱫᱟᱹᱛᱟᱹᱱᱤ ᱠᱚ ᱾ ᱮᱜ ᱟᱫᱚ ᱥᱟᱠᱟᱢ ᱫᱚ ᱡᱮᱢᱚᱱ ᱟᱹᱰᱤ ᱟᱭᱢᱟ ᱠᱟᱹᱢᱤ ᱠᱚᱨᱮ ᱵᱚᱱ ᱞᱟᱜᱟᱣᱟ ᱾ ᱟᱫᱚ ᱚᱱᱟ ᱞᱮᱠᱟᱛᱮ ᱠᱤᱨᱤᱧ ᱠᱟᱛᱮ ᱦᱚᱸ ᱟᱹᱜᱩ ᱜᱮ ᱦᱩᱭᱩᱜᱼᱟ ᱪᱤᱠᱟᱹᱭᱟᱢ!
ᱦᱳᱭ ᱵᱟᱝ ᱛᱟᱦᱮᱸᱞᱮᱠᱷᱟᱱ ᱫᱚ ᱠᱤᱨᱤᱧ ᱠᱮᱛᱮᱡ ᱜᱮ ᱟᱹᱜᱩ ᱜᱮ ᱞᱟᱜᱟᱜᱼᱟ᱾
ᱦᱳᱭ᱾
ᱤᱧ ᱫᱚ ᱚᱱᱟ ᱩᱯᱟᱹᱭ ᱵᱟᱹᱱᱩᱜᱼᱟ ᱩᱱ ᱫᱚ ᱵᱟᱝ ᱛᱟᱦᱮᱱ ᱠᱷᱟᱱ ᱫᱚ ᱠᱤᱨᱤᱧ ᱠᱟᱛᱮᱫ ᱦᱚᱸ ᱡᱟᱦᱟᱸ ᱠᱷᱚᱱᱟᱜ ᱡᱚᱜᱟᱲ ᱠᱟᱛᱮᱫ ᱦᱚᱸ ᱟᱹᱜᱩᱭ ᱜᱮ ᱞᱟᱜᱟᱜᱼᱟ ᱾
ᱦᱳᱭ, ᱟᱨ ᱚᱱᱠᱟ ᱫᱚ ᱡᱩᱫᱤ ᱵᱤᱨ ᱫᱤᱥᱚᱢ ᱠᱚᱨᱮ ᱯᱮᱲᱟ ᱠᱚᱠᱚ ᱛᱟᱦᱮᱱ ᱠᱷᱟᱱ ᱩᱱᱠᱩ ᱠᱚᱴᱷᱮᱱ ᱠᱷᱚᱱ ᱟᱹᱜᱩ ᱜᱟᱱᱚᱜᱼᱟ ᱾
ᱦᱳᱭ, ᱵᱤᱨ ᱫᱤ ᱥᱚᱢ ᱠᱚ ᱤᱝᱠᱟᱹ ᱠᱚ ᱟᱹᱜᱩᱭ ᱟᱹᱜᱩᱭ ᱜᱮᱭᱟ ᱠᱚ ᱠᱤᱪᱷᱩ ᱠᱤᱪᱷᱩ ᱦᱚᱲ ᱫᱚ ᱢᱮᱱᱟᱜ ᱨᱮᱦᱚᱸ ᱠᱤᱱ ᱵᱟ ᱟᱹᱜᱩ ᱦᱚᱴᱚ ᱠᱟᱜ ᱜᱮᱭᱟ ᱠᱚ ᱡᱚᱠᱷᱚᱱ ᱯᱮᱲᱟ ᱠᱚᱠᱚ ᱦᱟᱡᱩᱜ ᱜᱮᱭᱟ ᱟᱹᱜᱩ ᱛᱚᱨᱟᱭ ᱜᱮᱭᱟ ᱠᱚ ᱾
ᱦᱮᱸ ᱦᱮᱸ ᱾ ᱮᱠᱫᱚᱢ, ᱟᱫᱚ ᱯᱮᱲᱟ ᱠᱚ ᱴᱷᱮᱱ ᱠᱷᱚᱱᱟᱜ ᱟᱫᱚ ᱚᱝᱠᱟ ᱯᱮᱲᱟ ᱠᱚᱦᱚᱸ ᱛᱚ ᱦᱤᱨᱤ ᱠᱚᱫᱚ ᱵᱟᱵᱚᱱ ᱪᱟᱞᱟᱜ ᱜᱮᱭᱟ ᱥᱮ ᱮᱢᱱᱤ ᱛᱮᱢᱱᱤ ᱫᱚ᱾ ᱟᱵᱚ ᱢᱟ ᱠᱟᱹᱢᱤ ᱠᱚ ᱫᱚᱢᱮ ᱛᱟᱵᱚᱱ᱾
ᱦᱳᱭ ᱦᱳᱭ ᱦᱳᱭ᱾
ᱟᱫᱚ ᱫᱚᱨᱠᱟᱨ ᱪᱷᱟᱲᱤᱡ ᱛᱚ ᱵᱟᱵᱚᱱ ᱪᱮᱞᱟᱜ᱾
ᱦᱳᱭ ᱫᱚᱨᱠᱟᱨ ᱤᱝᱠᱟᱹ ᱫᱚ ᱫᱚᱨᱠᱟᱨ ᱠᱚᱨᱮ ᱜᱮ ᱡᱚᱠᱷᱚᱱ ᱪᱟᱞᱟᱣ ᱵᱟᱲᱟ ᱦᱩᱭᱩᱜ ᱜᱮᱭᱟ ᱥᱮ ᱠᱚ ᱦᱤᱡᱩᱜ ᱜᱮᱭᱟ ᱩᱱ ᱟᱹᱜᱩ ᱛᱚᱨᱟᱭ ᱜᱮᱭᱟ ᱠᱚ ᱠᱤᱢᱵᱟ ᱡᱚᱠᱷᱚᱱ ᱪᱟᱞᱟᱜ ᱦᱩᱭᱩᱜᱼᱟ ᱟᱹᱜᱩ ᱛᱚᱨᱟᱭ ᱦᱩᱭᱩᱜ ᱜᱮᱭᱟ᱾
ᱦᱳᱭ᱾ ᱟᱫᱚ ᱛᱟᱦᱚᱞᱮ ᱩᱫ ᱯᱩᱴᱠᱟᱹ ᱠᱚᱫᱚ ᱪᱮᱫ ᱞᱮᱠᱟ ᱧᱟᱢᱚᱜ ᱠᱟᱱᱟ ᱠᱚ ᱥᱮ ᱵᱟᱝᱟ ᱟᱯᱮ ᱥᱮᱫ?
ᱦᱳᱭ ᱧᱟᱢᱚᱜ ᱠᱟᱱ ᱜᱮᱭᱟ ᱠᱚ ᱧᱟᱢ ᱫᱚ ᱟᱫᱚ ᱚᱱᱛᱮ ᱵᱤᱨ ᱥᱮᱫ ᱪᱟᱞᱟᱜ ᱦᱩᱭᱩᱜᱼᱟ᱾
ᱦᱳᱭ ᱚᱱᱟ ᱢᱟᱛᱚ ᱦᱮᱸ ᱜᱮ ᱵᱤᱨ ᱥᱮᱫ ᱵᱟᱢ ᱪᱟᱞᱟᱣ ᱞᱮᱱᱠᱷᱟᱱ ᱵᱟᱠᱚ ᱧᱟᱢᱚᱜᱼᱟ᱾
ᱟᱨ ᱱᱤᱛᱚᱜ ᱢᱟ ᱴᱩᱠ ᱴᱟᱠ ᱠᱚ ᱠᱟᱹᱢᱤ ᱵᱟᱲᱟᱭᱮᱫ ᱜᱮᱭᱟ ᱡᱚᱛᱚ ᱠᱚᱜᱮ ᱩᱱᱟᱹᱜ ᱴᱟᱜ ᱫᱚ ᱵᱟᱠᱚ ᱪᱟᱞᱟᱜ ᱠᱟᱱ ᱜᱮᱭᱟ᱾
ᱦᱳᱭ᱾
ᱥᱩᱨ ᱠᱚᱨᱮ ᱩᱝᱠᱩ ᱫᱚᱠᱚ ᱪᱟᱞᱟᱜ ᱠᱟᱱ ᱜᱮᱭᱟ, ᱡᱟᱦᱟᱸᱭ ᱥᱩᱨ ᱧᱚᱜ ᱨᱮ ᱢᱮᱱᱟᱜ ᱠᱚ᱾ ᱩᱝᱠᱩ ᱫᱚ ᱢᱮᱨᱚᱢ ᱠᱚᱦᱚᱸ ᱚᱱᱛᱮ ᱜᱮᱠᱚ ᱠᱚ ᱜᱮᱭᱟ᱾ ᱛᱟᱦᱚᱞᱮ ᱛᱮ ᱨᱮᱜᱮ, ᱥᱟᱠᱟᱢ ᱠᱚ, ᱫᱟᱹᱛᱟᱹᱱᱤ ᱠᱚ ᱡᱷᱚᱛᱚ ᱠᱚ ᱟᱹᱜᱩᱭᱟ ᱜᱮᱭᱟ᱾
ᱦᱮᱸ᱾